ᱦᱮᱞᱳᱣ
ᱡᱚᱦᱟᱨ ᱜᱮ
ᱟᱸᱡᱚᱢᱚᱜ ᱠᱟᱱᱟ ᱡᱚᱦᱟᱨ ᱜᱮ ᱡᱚᱦᱟᱨ ᱜᱮ ᱪᱮᱫ ᱮᱢ ᱪᱮᱠᱟᱭᱮᱫ ᱛᱟᱦᱮᱱᱟ ᱦᱮᱸ
ᱢᱟᱡᱟᱱ ᱱᱟᱢ ᱫᱚᱢᱮ ᱫᱟᱠᱟᱢ ᱡᱚᱢ ᱫᱟ
ᱦᱮᱸ ᱟᱫᱚ ᱡᱚᱢ ᱦᱩᱭᱩᱜ ᱟ
ᱱᱟᱥᱮᱱᱟᱜ ᱱᱟᱥᱮᱱᱟᱜ ᱰᱤᱥᱴᱟᱵᱚᱜ ᱠᱟᱱᱟ
ᱟᱢ ᱫᱚ ᱵᱟᱢ ᱡᱚᱢ ᱠᱟᱫ ᱢᱮᱱᱫᱟ. ᱧ ᱟᱢ ᱫᱚᱢ ᱡᱚᱢ ᱠᱟᱫᱟ ᱦᱮᱞᱳ ᱟᱸᱡᱚᱢ ᱱᱟᱥᱮ ᱵᱟᱝ ᱦᱮᱞᱳ ᱟᱸᱡᱚᱢ ᱫᱟᱢ ᱦᱮᱞᱳᱣ